ᱜᱚᱝᱠᱮ ᱡᱚᱦᱟᱨ ᱜᱮ᱾
ᱡᱚᱦᱟᱨ ᱜᱮ ᱜᱚᱢᱠᱮ ᱨᱚᱲ ᱟᱡᱚᱢᱚᱜ ᱠᱟᱱ ᱛᱟᱞᱮᱧᱟ ᱛᱚ
ᱦᱳᱭ ᱜᱚᱢᱠᱮ ᱟᱹᱞᱤᱧᱟᱜ
ᱦᱮᱸ ᱱᱟᱯᱟᱭ ᱜᱮ ᱴᱷᱤᱠ ᱜᱮᱭᱟ ᱡᱷᱚᱛᱚ ᱥᱟᱱᱟᱢ ᱠᱤᱪᱷᱩ ᱜᱮ
ᱱᱟᱯᱟᱭ ᱜᱮᱭᱟ ᱵᱤᱱ?
ᱦᱩᱸ ᱱᱟᱯᱟᱭ ᱫᱚ ᱵᱚᱞᱛᱮ ᱱᱟᱯᱟᱭ ᱫᱚ ᱱᱟᱯᱟᱭ ᱜᱮᱭᱟᱞᱤᱧ᱾ ᱟᱫᱚ ᱢᱟ ᱢᱟᱫᱟ ᱠᱚ ᱞᱟᱜᱟᱣ ᱟᱠᱟᱫᱤᱧᱟᱹ ᱦᱮ ᱥᱮ ᱱᱚᱣᱟ ᱵᱚᱨᱥᱟ ᱨᱮᱜᱮ᱾ ᱢᱟᱫᱟ ᱠᱚ ᱞᱟᱜᱟᱣ ᱟᱠᱟᱫ ᱞᱤᱧᱟᱹ ᱛᱚ ᱟᱵᱤᱱ ᱫᱚ ᱚᱠᱟᱞᱮᱠᱟ?
ᱟᱹᱞᱤᱧ ᱦᱚᱸ ᱱᱤᱭᱟᱹ ᱚᱠᱛᱚ ᱫᱚ ᱱᱟᱭ ᱱᱟᱯᱟᱭ ᱜᱮ ᱢᱮᱱᱟᱜ ᱟᱠᱟᱫ ᱞᱤᱧᱟ᱾
ᱚ ᱚᱲᱟᱜ ᱦᱚᱲ ᱠᱚᱫᱚ
ᱦᱩᱸ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱱᱤᱭᱟᱹ ᱚᱠᱛᱚ ᱫᱚ᱾
ᱟᱪᱪᱷᱟ ᱟᱪᱪᱷᱟ᱾ ᱦᱮᱸ ᱚᱲᱟᱜ ᱦᱚᱲ ᱠᱚᱦᱚᱸ ᱱᱟᱯᱟᱭ ᱜᱮ ᱢᱮᱱᱟᱜ ᱠᱚᱣᱟ ᱦᱮᱸ ᱥᱮ᱾ ᱩᱱᱠᱩ ᱫᱚᱠᱚ ᱥᱮᱱ ᱟᱠᱟᱱᱟ ᱠᱚ ᱱᱚᱝᱠᱟ ᱦᱳᱲᱳ ᱨᱚᱦᱚᱭ ᱠᱚ ᱥᱮᱱ ᱟᱠᱟᱱᱟ ᱠᱚ᱾ ᱟᱫᱚ ᱦᱚᱞᱟ ᱢᱟᱸᱫᱷᱮᱨᱮ ᱫᱟᱜ ᱠᱮᱫᱟ ᱛᱚ ᱟᱫᱚ ᱤᱱᱟᱹ ᱠᱷᱟᱛᱤᱨ ᱦᱩᱲᱩ ᱨᱚᱦᱚᱭ ᱠᱚ ᱥᱮᱱ ᱟᱠᱟᱱᱟ ᱠᱚ᱾ ᱟᱫᱚ ᱟᱹᱞᱤᱧ ᱫᱚ ᱚᱲᱟᱜ ᱨᱮᱜᱮ ᱢᱮᱱᱟᱜ ᱞᱤᱧᱟᱹ ᱛᱚᱞᱟ ᱠᱚᱫᱚ ᱞᱤᱧ ᱤᱫᱤ ᱦᱚᱴᱚ ᱠᱟᱫᱟ ᱟᱫᱚ ᱚᱲᱟᱜ ᱨᱮᱞᱤᱧ ᱦᱮᱡ ᱟᱠᱟᱱᱟ᱾ ᱟᱠᱟᱱᱟ᱾ ᱡᱤᱨᱟᱹᱣ ᱵᱟᱲᱟ ᱦᱩᱭᱩᱜ ᱠᱟᱱᱟ ᱡᱚᱢ ᱵᱟᱲᱟ ᱠᱟᱛᱮᱫ ᱦᱮᱸᱥᱮ᱾ ᱛᱚ ᱟᱯᱮ ᱥᱮᱱ ᱫᱚ ᱪᱟᱥᱵᱟᱥ ᱠᱚᱨᱮᱱᱟᱜ ᱛᱤᱱᱟᱹᱜ ᱜᱟᱱ ᱞᱟᱦᱟ ᱤᱫᱤᱭ ᱠᱟᱱᱟ ᱛᱚᱵᱮ ᱜᱚᱢᱠᱮ?
ᱟᱞᱮ ᱥᱮᱫ ᱦᱚᱸ ᱟᱹᱰᱤ ᱟᱹᱰᱤ ᱡᱳᱨᱥᱳᱨ ᱜᱮ ᱪᱟᱹᱞᱩ ᱠᱟᱱᱟ ᱦᱩᱲᱩ ᱨᱚᱦᱚᱭ ᱠᱚᱫᱚ ᱞᱟᱦᱟ ᱧᱚᱜ ᱜᱮ ᱫᱟᱜ ᱟᱠᱟᱫᱭ ᱛᱚ ᱟᱞᱮ ᱫᱚ ᱟᱹᱰᱤ ᱞᱟᱦᱟ ᱠᱷᱚᱱ ᱢᱚᱴᱟᱢᱩᱴᱤ ᱟᱥᱟᱲ ᱵᱚᱸᱜᱟ ᱯᱚᱱᱮᱨᱚ ᱥᱳᱞᱳ ᱠᱷᱚᱡ ᱜᱮ ᱨᱚᱦᱚᱭ ᱫᱚ ᱠᱚ ᱮᱛᱚᱦᱚᱵ ᱟᱠᱟᱫᱟ ᱟᱞᱮ ᱥᱮᱫ ᱫᱚ ᱵᱟᱹᱭᱦᱟᱹᱲ ᱫᱚ ᱵᱟᱹᱭᱦᱟᱹᱲ ᱵᱟᱹᱭᱦᱟᱹᱲ ᱠᱷᱮᱛ ᱠᱚ ᱟᱫᱚ ᱵᱟᱹᱫᱽ ᱫᱚ ᱚᱱᱠᱟ ᱞᱮᱠᱟ ᱵᱟᱭ ᱫᱟᱜ ᱡᱟᱹᱲᱤ ᱟᱠᱟᱫ ᱛᱮ ᱱᱚᱜᱼᱚᱭ ᱦᱚᱞᱟ ᱢᱟᱦᱫᱮᱨ ᱡᱟᱹᱥᱛᱤ ᱧᱚᱜ ᱫᱟᱜ ᱟᱠᱟᱫ ᱛᱮ ᱛᱮ ᱞᱟᱜᱟᱣ ᱟᱠᱟᱱᱟ ᱟᱫᱚ ᱚᱱᱟ ᱠᱚᱜᱮ
ᱟᱪᱪᱷᱟ ᱟᱪᱪᱷᱟ ᱦᱮᱸ ᱦᱮᱸ᱾ ᱦᱩᱸ᱾
ᱦᱮᱸ ᱜᱚᱢᱠᱮ ᱟᱯᱮ ᱫᱚ ᱥᱮᱨᱢᱟ ᱨᱮ ᱛᱤᱱ ᱡᱚᱠᱷᱚᱡ ᱯᱮ ᱪᱟᱥ ᱜᱮᱭᱟ ᱦᱩᱲᱩ ᱫᱚ ᱛᱤᱱᱟᱹᱜ ᱵᱟᱨ?
ᱦᱮᱸ ᱟᱞᱮ ᱫᱚ ᱵᱟᱨᱪᱷᱚᱴ ᱞᱮ ᱯᱮᱪᱷᱚᱴ ᱞᱮ ᱪᱟᱥ ᱜᱮᱭᱟ ᱦᱮᱸᱥᱮ᱾ ᱯᱮᱪᱷᱚᱴ ᱫᱚ ᱢᱟᱱᱮ ᱮᱢᱱᱤ ᱢᱟᱱᱮ ᱯᱮᱪᱷᱚᱴ ᱫᱚ ᱮᱢᱱᱤ ᱜᱮ ᱥᱟᱵ ᱠᱟᱜ ᱵᱤᱱ᱾ ᱢᱟᱱᱮ ᱵᱟᱨᱪᱷᱚᱴ ᱫᱚ ᱦᱩᱭᱩᱜ ᱠᱟᱱᱟ ᱮᱢᱱᱤ ᱛᱮᱞᱮ ᱪᱟᱥ ᱜᱮᱭᱟ ᱯᱩᱨᱟᱹ ᱚᱱᱟ ᱫᱚ ᱢᱟᱱᱮ ᱛᱚᱞ ᱠᱚᱨᱟ ᱢᱮᱱᱟᱜᱼᱟ ᱡᱮ ᱵᱟᱨᱪᱷᱚᱴ ᱫᱚ ᱪᱟᱥ ᱦᱩᱭᱩᱜ ᱜᱮᱭᱟ ᱦᱮᱸᱥᱮ᱾ ᱦᱮᱸ ᱫᱷᱚᱨᱚᱱ ᱨᱮ ᱟᱨ ᱵᱚᱨᱥᱟ ᱨᱮ ᱦᱮᱸᱥᱮ ᱟᱨ ᱯᱮ ᱫᱷᱟᱣ ᱫᱚ ᱱᱚᱜᱼᱚᱭ ᱡᱟᱦᱟᱸ ᱦᱤᱛᱚᱜ ᱡᱟᱦᱟᱸ ᱦᱳᱲᱚ ᱠᱚ ᱨᱚᱭᱮᱜ-ᱟ ᱠᱚ ᱦᱮᱸᱥᱮ, ᱟᱫᱚ ᱱᱚᱣᱟ ᱥᱚᱢᱚᱭ ᱜᱮ ᱩᱱᱠᱩ ᱫᱚᱠᱚ ᱚᱱᱟ ᱦᱳᱲᱳ ᱠᱚ ᱪᱟᱥᱟ ᱟᱫᱚ ᱵᱤᱞᱤᱜ ᱛᱟᱠᱚᱣᱟ ᱱᱚᱣᱟ ᱥᱚᱢᱚᱭ ᱜᱮ᱾ ᱟᱫᱚ ᱠᱚ ᱤᱨ ᱜᱚᱫ ᱛᱮ ᱟᱫᱚ ᱮᱸᱰᱮᱠᱷᱟᱱ ᱛᱚᱞᱟ ᱠᱚ ᱜᱤᱰᱤᱭᱟᱠᱚ᱾ ᱚᱱᱟ ᱤᱨ ᱵᱟᱲᱟ ᱠᱟᱛᱮᱜ ᱟᱫᱚ ᱚᱱᱟ ᱛᱚᱞᱟ ᱜᱮ ᱟᱫᱚ ᱯᱮ ᱪᱟᱸᱫᱳ ᱨᱮᱱᱟᱜ ᱦᱩᱲᱩ ᱠᱚ ᱜᱤᱰᱤᱭᱟ ᱦᱮᱸᱥᱮ᱾ ᱚᱱᱟ ᱯᱮᱪᱟᱸᱫ ᱱᱟ ᱦᱚᱲ ᱜᱮᱠᱚ ᱨᱚᱦᱚᱭᱮᱫ᱾ ᱛᱮ ᱟᱫᱚ ᱮᱸᱰᱮᱠᱷᱟᱱ ᱟᱨᱚ ᱦᱚᱲ ᱫᱚ ᱚᱱᱟ ᱯᱳᱱ ᱪᱟᱸᱫᱳ ᱨᱮᱱᱟᱜ ᱦᱳᱲᱳ ᱠᱚ ᱨᱚᱦᱚᱭᱟ ᱛᱚ, ᱟᱫᱚ ᱟᱠᱩ ᱛᱮᱜᱮ ᱢᱮᱱᱟ ᱦᱩᱲᱩᱫ- ᱨᱚᱦᱚᱭᱟ ᱟᱫᱚ ᱚᱱᱟ ᱛᱮᱜᱮ ᱟᱫᱚ ᱢᱤᱫ ᱥᱟᱶ ᱛᱮ ᱦᱳᱭᱳᱜ ᱛᱟᱠᱚᱣᱟ᱾ ᱢᱟᱱᱮ ᱵᱤᱞᱤᱜ ᱛᱟᱠᱚᱣᱟ ᱢᱤᱫ ᱫᱷᱟᱣ ᱛᱮ᱾ ᱦᱮᱸᱥᱮ ᱚᱱᱠᱟ ᱵᱮᱯᱟᱨ ᱢᱟᱱᱮ ᱡᱟᱦᱟᱸᱭ ᱚᱵᱷᱟᱵ ᱨᱮᱠᱚ ᱛᱟᱦᱮᱱᱟ ᱩᱱᱠᱩᱜ ᱜᱮ ᱢᱟᱱᱮ, ᱡᱟᱦᱟᱸᱭ ᱠᱚᱣᱟᱜ ᱵᱟᱹᱫᱽ ᱠᱷᱮᱛ ᱠᱚ ᱵᱟᱹᱱᱩᱜᱼᱟ ᱥᱮ ᱩᱱᱠᱩ ᱜᱮᱠᱚ ᱪᱟᱥ ᱵᱟᱲᱟᱭᱟᱠᱚ᱾ ᱚᱝᱠᱟ ᱛᱚ ᱟᱯᱮ ᱥᱮᱱ ᱫᱚ ᱛᱤᱱ ᱫᱷᱟᱣ?
ᱚᱝᱠᱟ ᱞᱮᱠᱟ ᱫᱚ ᱜᱚᱝᱠᱮ ᱵᱟᱨ ᱫᱷᱟᱣ ᱜᱮᱞᱮ ᱪᱟᱥ ᱜᱮᱭᱟ ᱪᱟᱥ ᱫᱚ ᱟᱫᱚ ᱯᱮ ᱫᱷᱟᱣ ᱫᱚ ᱚᱝᱠᱟ ᱞᱮᱠᱟ ᱵᱟᱝ ᱵᱟᱨ ᱫᱷᱟᱣ ᱞᱮ ᱪᱟᱥᱟ ᱟᱨ ᱚᱱᱟ ᱛᱟᱞᱟ ᱢᱟᱞᱟ ᱠᱚᱨᱮ ᱫᱚ ᱥᱚᱵᱽᱡᱤ ᱠᱚᱞᱮ ᱪᱟᱥ ᱵᱟᱲᱟᱭ ᱜᱮᱭᱟ, ᱛᱟᱯᱚᱨᱮ ᱟᱹᱞᱩ ᱠᱚᱞᱮ ᱞᱟᱜᱟᱣ ᱜᱮᱭᱟ, ᱛᱟᱯᱚᱨᱮ ᱟᱭᱢᱟ ᱞᱮᱠᱟᱱᱟᱜ ᱦᱩᱸ ᱥᱚᱵᱡᱤ ᱠᱚᱞᱮ ᱞᱟᱜᱟᱣ ᱜᱮᱭᱟ ᱟᱨ ᱠᱩᱸᱫᱽᱨᱤ ᱠᱚ᱾ ᱚᱱᱟᱜᱮ ᱠᱤᱨᱤᱧ ᱟᱹᱷᱨᱤᱧ ᱵᱟᱲᱟ ᱤᱫᱤ ᱦᱩᱭᱩᱜ ᱜᱮᱭᱟ ᱦᱟᱴ ᱵᱟᱡᱟᱨ ᱥᱮᱫ ᱠᱤᱪᱷᱩ
ᱟᱨ ᱦᱲᱩ ᱫᱚ ᱢᱤᱫ ᱪᱷᱚᱴ ᱯᱮ ᱪᱟᱥᱟ ᱵᱟᱝ?
ᱦᱩᱸ ᱦᱩᱸ᱾
ᱚ ᱾ ᱟᱞᱮ ᱦᱚᱸ ᱱᱚᱝᱠᱟ ᱟᱞᱮ ᱦᱚᱸ ᱥᱚᱵᱡᱤ ᱠᱚᱞᱮ ᱪᱟᱥ ᱵᱟᱲᱟᱭ ᱜᱮᱭᱟ ᱦᱮᱸ ᱥᱮ,
ᱟᱫᱚᱞᱮ ᱮᱢ ᱠᱟᱜᱼᱟ ᱞᱮ, ᱟᱞᱮᱞᱮ ᱞᱮ ᱮᱢ ᱠᱟᱫᱟ ᱥᱚᱵᱽᱡᱤ ᱫᱚ ᱦᱳᱭᱳᱜ ᱠᱟᱱ ᱛᱟᱵᱮᱱᱟ ᱠᱚᱸᱰᱷᱟ, ᱛᱟᱯᱚᱨᱮ ᱦᱚᱛᱚᱫ ᱟᱨ ᱡᱷᱤᱸᱜᱟᱹ ᱞᱮ ᱮᱢ ᱠᱟᱫᱟ ᱟᱨ ᱮᱸᱻ ᱡᱚᱱᱰᱨᱟ ᱠᱚ ᱞᱮ ᱮᱢ ᱠᱟᱫᱟ ᱟᱨ ᱱᱚᱱᱛᱮ ᱠᱩᱫᱽᱨᱤ ᱠᱚ ᱢᱮᱱᱟᱜ ᱜᱮᱛᱟᱞᱮᱭᱟ ᱡᱟᱦᱟ ᱫᱚ ᱮᱠᱵᱟᱨᱮ ᱦᱮᱸᱥᱮ ᱾ ᱟᱫᱚ ᱪᱮᱫ ᱞᱤᱧ ᱞᱟᱹᱭᱟ ᱜᱚᱝᱠᱮ ᱱᱚᱣᱟ ᱠᱚᱫᱚ ᱮᱠᱫᱚᱢ ᱪᱟᱥ ᱞᱟᱹᱠᱛᱤ ᱠᱟᱱ ᱜᱮᱭᱟ ᱦᱮᱸᱥᱮ ᱟᱨ ᱡᱩᱫᱤ ᱵᱟᱵᱤᱱ ᱪᱟᱥᱟ ᱟᱹᱵᱤᱱ ᱪᱮᱫ ᱵᱤᱱ ᱡᱚᱢᱟ? ᱟᱨ ᱪᱮᱫ ᱵᱤᱱ ᱟᱠᱷᱨᱤᱧᱟ ᱚᱲᱟᱜ ᱨᱮᱦᱚᱸ ᱛᱚ ᱠᱟᱹᱧ ᱧᱮᱞᱮᱫᱟ ᱴᱟᱠᱟ ᱯᱚᱭᱥᱟ ᱛᱚ ᱟᱨᱡᱟᱣ ᱦᱩᱭᱩᱜ ᱟ ᱛᱚ᱾ ᱟᱫᱚ ᱤᱱᱟᱹ ᱠᱟᱛᱮ ᱪᱟᱥ ᱪᱟᱥ ᱵᱟᱥ- ᱛᱚ ᱦᱳᱭ ᱟᱠᱟᱱᱟ ᱟᱫᱚ ᱞᱟᱹᱭ ᱞᱮᱠᱷᱟᱱ ᱱᱚᱝᱠᱟ ᱧᱮᱞ ᱜᱟᱱᱚᱜᱼᱟ ᱞᱟᱹᱭ ᱜᱟᱱᱚᱜᱼᱟ ᱡᱮ ᱟᱵᱤᱱ ᱡᱩᱫᱤ ᱱᱮᱛᱟᱨ ᱥᱚᱵᱡᱤ ᱠᱚ ᱵᱟᱵᱤᱱ ᱪᱟᱥᱟ ᱦᱮᱸ ᱥᱮ ᱪᱮᱫ ᱵᱤᱱ ᱡᱚᱢᱟ ᱦᱮᱸᱥᱮ ᱟᱨ ᱵᱟᱡᱟᱨ ᱨᱮ ᱡᱩᱫᱤ ᱟᱹᱵᱤᱱ ᱵᱤᱱ ᱪᱟᱞᱟᱜᱼᱟ ᱢᱚᱬᱮᱥᱚ ᱴᱟᱠᱟ ᱠᱟᱛᱮᱫ ᱧᱮᱞᱵᱤᱱ ᱥᱮ ᱵᱮᱜᱽ ᱠᱚ ᱵᱟᱝ ᱵᱮᱜᱽ ᱠᱚ ᱵᱟᱝ ᱯᱮᱨᱮᱡᱚᱜ ᱛᱟᱵᱮᱱᱟ ᱢᱚᱬᱮ ᱥᱚ ᱴᱟᱠᱟᱛᱮ ᱟᱨ ᱞᱟᱦᱟ ᱛᱮ ᱞᱮᱠᱟ ᱫᱤᱱ ᱵᱟᱹᱱᱩᱜᱼᱟ ᱡᱮ ᱟᱹᱵᱤᱱ ᱢᱤᱫᱥᱚ ᱴᱟᱠᱟ ᱤᱫᱤ ᱠᱟᱛᱮᱫ ᱨᱮᱦᱚᱸ ᱟᱹᱵᱤᱱ ᱱᱚᱝᱠᱟ ᱧᱟᱢ ᱠᱚᱢᱥᱚᱢ ᱛᱮ ᱵᱮᱱ ᱧᱟᱢ ᱠᱮ ᱵᱮᱜ ᱠᱚ ᱯᱮᱨᱮᱡ ᱠᱚᱜ ᱛᱟᱵᱮᱱᱟ ᱦᱮᱸᱥᱮ ᱛᱮ ᱚᱱᱟᱫᱚ ᱢᱚᱬᱥᱚ ᱴᱟᱠᱟ ᱤᱫᱤ ᱠᱟᱛᱮᱜ ᱵᱟᱝ ᱯᱮᱨᱮ ᱡᱚᱜᱼᱟ᱾ ᱤᱱᱟᱹ ᱠᱷᱟᱹᱛᱤᱨ ᱢᱟᱱᱮ ᱵᱟᱹᱲᱛᱤ ᱠᱟᱭᱛᱮ ᱪᱟᱥ ᱫᱚ ᱦᱩᱭᱩᱜ ᱠᱟᱱᱟ ᱦᱮᱸ ᱥᱮ?
ᱟᱫᱚ ᱜᱚᱝᱠᱮ ᱧᱮᱞ ᱵᱮᱱ ᱱᱚᱜᱚᱭ ᱡᱮ ᱵᱟᱡᱟᱨ ᱨᱮᱱᱟᱜ ᱡᱤᱱᱤᱥ ᱠᱚᱫᱚ ᱫᱚᱢᱮ ᱡᱟᱹᱥᱛᱤ ᱥᱚᱵᱡᱤ ᱠᱚᱦᱚᱸ ᱡᱚᱢ ᱵᱟᱝ ᱵᱷᱟᱹᱜᱤᱭᱟ ᱪᱮᱫᱟᱜ ᱥᱮ ᱠᱟᱨᱚᱱ ᱟᱹᱰᱤ ᱢᱟᱱᱮ ᱧᱮᱞ ᱫᱚ ᱟᱹᱰᱤ ᱪᱚᱨᱚᱠ ᱜᱮ ᱧᱮᱞᱚᱜᱼᱟ ᱢᱮᱱᱠᱷᱟᱱ ᱟᱹᱰᱤ ᱚᱱᱟᱨᱮ ᱤᱭᱟᱹ ᱠᱚ ᱨᱟᱥᱟᱭᱱᱤᱠ ᱥᱟᱨ ᱠᱚ ᱢᱮᱥᱟ ᱠᱟᱜ-ᱟ ᱟᱹᱰᱤ ᱡᱚᱢ ᱠᱟᱛᱮ ᱱᱮᱛᱟᱨ ᱧᱮᱞ ᱵᱮᱱ ᱟᱹᱰᱤ ᱢᱟᱨᱟᱝ ᱢᱟᱨᱟᱝ ᱨᱳᱜᱽ ᱟᱡ ᱡᱟᱦᱟᱸᱟᱨ ᱨᱮ ᱦᱚᱲ ᱠᱚ ᱠᱚᱥᱴᱚᱜ ᱠᱟᱱᱟ ᱚᱱᱟ ᱠᱷᱟᱹᱛᱤᱨ ᱚᱱᱟ ᱠᱷᱟᱹᱛᱤᱨᱤᱧ ᱞᱟᱹᱭᱟ ᱡᱟᱦᱟᱸ ᱛᱤᱱᱟᱹᱜ ᱜᱮ ᱱᱤᱡᱮᱨ ᱚᱲᱟᱜ ᱨᱮ ᱪᱟᱥ ᱠᱟᱛᱮ ᱡᱚᱢ ᱠᱟᱛᱮ ᱜᱮ ᱱᱟᱯᱟᱭ ᱫᱚ ᱦᱩᱭᱩᱜ ᱠᱟᱱᱟ᱾
ᱟᱫᱚ ᱤᱱᱟᱹ ᱠᱷᱟᱹᱛᱤᱨ ᱜᱮ ᱚᱱᱮ ᱡᱚᱢ ᱵᱟᱲᱟ ᱦᱩᱭᱩᱜ ᱜᱮᱭᱟ ᱦᱮᱸ ᱥᱮ, ᱚᱲᱟᱜ ᱠᱚᱨᱮᱱᱟᱜ ᱜᱮ ᱟᱵᱤᱱ ᱵᱤᱱ ᱧᱮᱞ ᱠᱟᱛᱮᱫ ᱜᱮᱵᱤᱱ ᱡᱚᱢ ᱵᱟᱲᱟᱭᱟ ᱚᱲᱟᱜ ᱠᱚᱨᱮ ᱱᱟᱥᱟ ᱤᱭᱟᱹ ᱵᱤᱱᱟᱹ ᱥᱟᱨ ᱵᱤᱥ ᱨᱮᱱᱟ᱾ ᱡᱤᱱᱤᱥ ᱠᱚ ᱦᱮᱸᱥᱮ᱾ ᱟᱫᱚ ᱱᱮᱛᱟᱨ ᱧᱮᱞ ᱠᱚᱵᱤᱱ ᱟᱹᱰᱤ ᱜᱟᱱ ᱜᱤᱫᱽᱨᱟᱹ ᱚᱱᱠᱟ ᱵᱟᱠᱚ ᱴᱤᱠᱟᱹᱜ ᱠᱟᱱᱟ ᱠᱚ ᱠᱚᱢ ᱵᱚᱭᱮᱥ ᱨᱮᱜᱮ ᱠᱚ ᱜᱚᱛᱚᱜ ᱠᱟᱱᱟ ᱠᱚ ᱦᱮᱸᱥᱮ ᱛᱮ ᱟᱨᱚ ᱠᱚ ᱠᱚᱢ ᱡᱩᱨᱤᱜ ᱠᱟᱱᱟ ᱠᱚ, ᱟᱨ ᱱᱚᱛᱮ ᱪᱮᱫ ᱱᱤᱭᱟᱹ ᱫᱟᱲᱮ ᱠᱚ ᱵᱟᱹᱱᱩᱜ ᱛᱟᱠᱚᱣᱟ ᱦᱮᱸ ᱥᱮ?
ᱦᱩᱸ ᱛᱟᱯᱚᱨᱮ ᱧᱮᱞ ᱵᱮᱱ ᱜᱚᱢᱠᱮ ᱡᱟᱦᱟᱸ ᱟᱵᱚᱨᱮᱱ ᱦᱟᱲᱟᱢ ᱦᱮᱸ ᱦᱟᱲᱟᱢ ᱦᱟᱯᱲᱟᱢ ᱠᱚ ᱢᱮᱱᱟᱜ ᱟᱠᱟᱫ ᱠᱚᱛᱟ ᱵᱚᱱᱟ ᱩᱱᱠᱩ ᱫᱚ ᱞᱟᱦᱟ ᱫᱚ ᱵᱤᱱᱟᱹ ᱥᱟᱨ ᱨᱮᱱᱟᱜ ᱡᱤᱱᱤᱥ ᱠᱚ ᱡᱚᱢ ᱞᱮᱫ ᱛᱮ ᱟᱹᱰᱤ ᱫᱤᱱ ᱠᱚ ᱛᱟᱦᱮᱸ ᱠᱟᱱᱟ ᱩᱱᱠᱩᱣᱟᱜ ᱫᱟᱲᱮ ᱠᱚᱦᱚᱸ ᱟᱹᱰᱤ ᱡᱟᱹᱟᱥᱛᱤ ᱜᱮ ᱛᱟᱦᱮᱸ ᱠᱟᱱ ᱛᱟᱠᱚᱣᱟ᱾ ᱚᱱᱠᱟ ᱞᱮᱠᱟ ᱡᱮᱢ ᱱᱮᱛᱟᱨ ᱨᱮᱱ ᱟᱹᱵᱩ ᱠᱚᱣᱟᱜ ᱫᱚ ᱚᱱᱠᱟ ᱞᱮᱠᱟ ᱫᱟᱲᱮ ᱠᱚᱫᱚ ᱵᱟᱹᱱᱩᱜ-ᱟ ᱩᱱᱫᱤᱱ ᱫᱷᱩᱲᱤ ᱫᱷᱟᱨᱤ ᱛᱤ ᱨᱮᱵᱚᱱ ᱛᱟᱦᱮᱸ ᱫᱟᱲᱮᱭᱟᱜᱼᱟ ᱥᱮ ᱵᱟᱝ ᱚᱱᱟᱜᱮ ᱥᱚᱱᱫᱮᱦᱚ ᱢᱮᱱᱟᱜᱼᱟ᱾
ᱟᱞᱮ ᱫᱷᱟᱨᱮ ᱦᱚᱸ ᱱᱚᱣᱟ ᱫᱷᱟᱨᱮ ᱢᱤᱫᱴᱟᱝ ᱦᱟᱲᱟᱢ ᱢᱮᱱᱟᱭᱟ ᱦᱮᱸᱥ ᱩᱱᱤ ᱦᱚᱸ ᱟᱹᱰᱤ ᱫᱤᱱᱮ ᱴᱤᱠᱟᱹᱣ ᱟᱠᱟᱱᱟ ᱦᱮᱸ ᱥᱮ᱾ ᱥᱮ ᱩᱱᱤ ᱦᱚᱸ ᱠᱷᱚᱱᱚᱱ ᱵᱟᱧᱪᱟᱣ ᱮᱱᱟ ᱜᱮ ᱠᱟᱨᱜᱤᱞ ᱦᱩᱞᱩ ᱵᱤᱱ ᱟᱸᱡᱚᱢ ᱠᱟᱜ-ᱟ ᱛᱚ ᱠᱟᱨᱜᱤᱞ ᱞᱟᱹᱲᱦᱟᱹᱭ? ᱯᱩᱛᱷᱤ ᱠᱚᱨᱮ ᱢᱮᱱᱟ ᱞᱟᱹᱲᱦᱟᱹᱭ ᱩᱱᱤ ᱦᱟᱲᱟᱢᱮ ᱥᱮᱱ ᱞᱮᱱᱟ ᱦᱮᱸ ᱥᱮ᱾ ᱮᱠᱷᱚᱱᱳ ᱢᱮᱱᱟᱭ ᱜᱮᱭᱟ ᱩᱱᱤ ᱦᱟᱲᱟᱢ ᱞᱟᱦᱟ ᱛᱮᱱᱟᱜ ᱡᱚᱱᱣ ᱡᱤᱱᱤᱥ ᱠᱚᱨᱮᱱᱟᱜ ᱡᱚᱢ ᱞᱮᱱᱠᱷᱟᱱ ᱛᱤᱱᱟᱹᱜ ᱯᱟᱣᱟᱨ ᱛᱟᱦᱮᱸ ᱠᱟᱱᱟ ᱦᱮᱸ ᱥᱮ ᱚᱱᱠᱟ ᱫᱚ ᱱᱮᱛᱟᱨ ᱫᱚ ᱵᱟᱹᱱᱩᱜᱼᱟ᱾ ᱟᱨ ᱱᱮᱛᱟᱨ ᱟᱹᱰᱤ ᱠᱟᱭᱛᱮ ᱢᱟᱱᱮ ᱟᱹᱰᱤ ᱡᱟᱹᱥᱛᱤ ᱧᱮᱞᱚᱜ ᱠᱟᱱᱟ, ᱡᱟᱦᱟᱸ ᱨᱟᱱ ᱠᱚᱵᱚᱱ ᱵᱮᱵᱚᱦᱟᱨ ᱫᱮ ᱥᱮ ᱦᱮᱸ ᱥᱮ ᱚᱱᱟ ᱨᱟᱱ ᱨᱮ ᱧᱮᱞᱵᱤᱱ ᱥᱮ ᱡᱟᱦᱟᱸ ᱛᱤᱱᱟᱹᱜ ᱨᱮᱦᱮᱫ ᱥᱮ ᱨᱟᱱ ᱟᱲᱟᱜ ᱥᱟᱠᱟᱢ ᱠᱚ ᱚᱱᱟ ᱠᱚ ᱠᱚᱢ ᱰᱳᱡᱽ ᱠᱚ ᱮᱢᱟᱜ ᱠᱟᱱᱟ ᱠᱚ ᱦᱮᱸᱥᱮ ᱡᱟᱦᱟᱸ ᱚᱱᱟ ᱟᱠᱚᱣᱟᱜ ᱯᱚᱭᱥᱟ ᱠᱟᱢᱟᱣ ᱠᱷᱟᱹᱛᱤᱨ ᱢᱟᱱᱮ ᱠᱚᱢ ᱨᱟᱱ ᱠᱚ ᱧᱟᱢ ᱮᱫᱟᱚ ᱱᱮᱛᱟᱨ ᱫᱚ ᱵᱟ ᱵᱩᱡ ᱚᱠᱟ ᱠᱚ ᱫᱟᱨᱮ ᱠᱚᱨᱮ ᱨᱟᱱ ᱧᱟᱢᱚᱜ-ᱟ ᱤᱱᱟᱹ ᱠᱷᱟᱹᱛᱤᱨ ᱠᱚᱢ ᱠᱚᱢ ᱨᱟᱱ ᱠᱚ ᱮᱢᱚᱜ-ᱟ ᱵᱚᱰᱤ ᱜᱟᱨ ᱟᱹᱰᱤ ᱜᱟᱱ ᱠᱚ ᱵᱮᱱᱟᱣᱼᱟ ᱦᱮᱸᱥᱮ ᱤᱱᱟᱹ ᱯᱚᱨᱮ ᱤᱭᱟᱹ ᱟᱵᱚ ᱯᱚᱭᱥᱟ ᱡᱟᱹᱥᱛᱤ ᱵᱚᱱ ᱠᱷᱚᱨᱚᱪᱟ ᱚᱱᱟᱨᱮ ᱟᱨ ᱨᱳᱜᱽ ᱟᱡᱟᱨ ᱠᱚ ᱵᱟᱝ ᱵᱷᱟᱜᱮᱜ ᱠᱟᱱ ᱛᱟᱵᱚᱱᱟ᱾ ᱟᱨ ᱞᱟᱦᱟᱛᱮ ᱧᱮᱞ ᱵᱤᱱ ᱥᱮ ᱚᱱᱠᱟ ᱪᱮᱫ ᱤᱧ ᱞᱟᱹᱭᱟ ᱯᱚᱝ ᱟᱲᱟᱜ ᱥᱟᱦᱢ ᱠᱚ ᱡᱚᱢ ᱠᱮᱭᱟ ᱨᱮᱦᱮᱫ ᱜᱮ ᱚᱱᱟ ᱠᱚᱛᱮᱜᱮ ᱱᱟᱯᱟᱭ ᱠᱚᱛᱟ ᱠᱚᱜᱣᱟ ᱦᱮᱸ ᱥᱮ?
ᱞᱟᱦᱟ ᱛᱮᱫᱚ ᱨᱳᱜᱽ ᱟᱡᱟᱨ ᱵᱟᱝ ᱛᱟᱦᱮᱸ ᱠᱟᱱᱟ ᱱᱚᱝᱠᱟ ᱞᱮᱠᱟ ᱫᱚ ᱵᱟᱝ ᱛᱟᱦᱮᱸ ᱫᱚ ᱛᱟᱦᱮᱸ ᱠᱟᱱᱟ ᱢᱮᱱᱠᱷᱟᱱ ᱮᱸ ᱵᱤᱨ ᱵᱩᱨᱩ ᱠᱚᱨᱮᱱᱟᱜ ᱚᱱᱟ ᱨᱮᱦᱮᱫ ᱨᱟᱱ ᱡᱩᱲᱤ ᱵᱩᱴᱤ ᱛᱮᱜᱮ ᱩᱱᱠᱩ ᱫᱚᱠᱚ ᱵᱮᱥᱚᱜ ᱠᱟᱱ ᱛᱟᱦᱮᱱᱟ᱾ ᱱᱮᱛᱟᱨ ᱫᱚ ᱠᱤᱱᱛᱩ ᱚᱱᱠᱟ ᱞᱮᱠᱟ ᱫᱚ ᱵᱟᱝ ᱟᱵᱮᱱ ᱡᱩᱫᱤ ᱡᱟᱦᱟᱱᱟᱜ ᱨᱳᱜᱽ ᱟᱡᱟᱨ ᱧᱟᱢ ᱵᱮᱱᱟ ᱟᱵᱮᱱ ᱰᱟᱠ ᱛᱟᱨ ᱚᱲᱟᱜ ᱵᱟᱵᱮᱱ ᱪᱟᱞᱟᱣ ᱞᱮᱱᱠᱟᱱᱡ ᱦᱚᱸ ᱢᱟᱱᱮ ᱵᱟᱝ ᱦᱩᱭᱩᱜ-ᱟ, ᱟᱵᱟᱨ ᱰᱟᱠᱛᱟᱨ ᱚᱲᱟᱜ ᱥᱮᱱ ᱠᱟᱛᱮ ᱵᱟᱵᱮᱱ ᱯᱷᱷᱳᱴᱳ ᱞᱮᱠᱷᱟ ᱵᱚᱦᱩ ᱠᱤᱪᱷᱩ ᱵᱮᱯᱟᱨ ᱠᱟᱛᱮ ᱱᱮᱛᱟᱨᱟᱜ ᱨᱳᱜᱽ ᱟᱡᱟᱨ ᱧᱟᱢ ᱢᱟᱱᱮ ᱩᱱᱟᱹᱜ ᱪᱟᱲ ᱫᱚ ᱵᱟᱝ, ᱵᱟᱝ ᱥᱩᱥᱛᱷᱚᱜ ᱠᱟᱱᱟ ᱚᱱᱟ ᱠᱷᱟᱹᱛᱤᱨ ᱮᱱᱛᱮ ᱜᱮ ᱚᱱᱟ ᱠᱚ ᱥᱟᱨ ᱠᱚᱱᱟᱜ ᱡᱤᱱᱤᱥ ᱠᱚ ᱟᱹᱰᱤ ᱡᱟᱹᱥᱛᱤ ᱵᱚᱱ ᱡᱚᱢᱮᱫ ᱛᱮ, ᱟᱨ ᱛᱮᱦᱤᱧ ᱜᱟᱯᱟ ᱟᱯᱮ ᱪᱮᱫ ᱠᱚ ᱚᱱᱠᱟ ᱞᱮᱠᱟ ᱪᱮᱫ ᱠᱚᱯᱮ ᱞᱟᱜᱟᱣ ᱟᱠᱟᱫᱟ ᱥᱚᱵᱡᱤ ᱠᱩᱵᱟᱝ ᱡᱚᱸᱰᱨᱟ ᱯᱷᱚᱸᱰᱨᱟ᱾
ᱦᱳᱭ ᱚᱱᱟ ᱠᱚᱜᱮ ᱠᱚᱸᱰᱟ ᱠᱚ ᱮᱢ ᱦᱳᱭ ᱟᱠᱟᱱᱟ, ᱟᱨ ᱱᱚᱛᱮ ᱡᱷᱤᱸᱜᱟᱹ ᱦᱚᱛᱚᱜ ᱟᱨ ᱚᱱᱟ ᱡᱚᱱᱰᱨᱟ ᱠᱚᱞᱮ ᱮᱢ ᱟᱠᱟᱫᱟ, ᱟᱨ ᱠᱩᱫᱽᱨᱤ ᱫᱚ ᱮᱢᱱᱤ ᱡᱷᱟᱱᱴᱟ ᱨᱮᱜᱮ ᱢᱮᱱᱟᱜ ᱜᱮᱭᱟ ᱦᱮᱸ ᱥᱮ᱾ ᱡᱷᱟᱹᱱᱴᱤ ᱨᱮ᱾ ᱛᱟᱯᱚᱨ ᱚᱱᱟ ᱚᱱᱟ ᱚᱱᱟ ᱦᱚᱸ ᱟᱨᱚ ᱟᱲᱟᱜ ᱥᱟᱠᱟᱢ ᱦᱚᱸ ᱢᱮᱱᱟᱜ ᱜᱮᱭᱟ ᱦᱮᱸᱥᱮ ᱚᱱᱟ ᱠᱚᱞᱮ ᱡᱚᱢ ᱵᱟᱲᱟᱭ ᱜᱮᱭᱟ᱾ ᱚᱱᱟ ᱢᱟ ᱟᱨ ᱵᱤᱱᱟᱹ ᱥᱟᱨ ᱛᱮᱱᱟᱜ ᱡᱤᱱᱤᱥ ᱠᱟᱱᱟ ᱛᱚ ᱢᱩᱱᱜᱟᱹ ᱟᱲᱟᱜ ᱠᱚ ᱚᱱᱟ ᱠᱚ ᱡᱚᱢ ᱵᱟᱲᱟᱭ ᱦᱩᱭᱩᱜ ᱜᱮᱭᱟ ᱦᱮᱸ ᱥᱮ᱾
ᱦᱩᱸ ᱦᱩᱸ ᱦᱩᱸ ᱦᱩᱸ᱾
ᱛᱚ ᱟᱯᱮᱥᱮᱱ ᱫᱚ ᱛᱟᱦᱚᱞᱮ ᱟᱲᱟᱜ ᱠᱚᱯᱮ ᱡᱚᱢ ᱵᱟᱲᱟᱭ ᱜᱮᱭᱟ ᱥᱮ ᱵᱟᱝ ᱪᱮᱫ ᱪᱮᱫ ᱟᱲᱟᱜ ᱠᱚᱯᱮ ᱡᱚᱢ ᱵᱟᱲᱟᱭ ᱜᱮᱭᱟ ᱛᱚᱵᱮ?
ᱦᱮᱸ ᱦᱮᱸ ᱟᱹᱰᱤ ᱟᱢᱫᱟ ᱨᱚᱠᱚᱢ ᱟᱲᱟᱜ ᱥᱟᱠᱟᱢ ᱠᱚ ᱢᱮᱱᱟᱜ ᱟᱠᱟᱫᱟ᱾ ᱟᱞᱮᱫᱚ ᱵᱩᱨᱩ ᱴᱚᱴᱷᱟ ᱵᱩᱨᱩ ᱴᱚᱴᱷᱟ ᱠᱟᱱᱟᱞᱮ ᱛᱚ ᱵᱩᱨᱩ ᱠᱚᱨᱮ ᱟᱭᱢᱟ ᱟᱲᱟᱜ ᱵᱩᱨᱩ ᱟᱲᱟᱜ ᱠᱚ ᱧᱟᱢᱚᱜ ᱜᱮᱭᱟ, ᱚᱱᱟ ᱞᱮ ᱡᱚᱢ ᱜᱮᱭᱟ ᱵᱩᱨᱩ ᱵᱩᱨᱩ ᱠᱚᱨᱮ ᱦᱚᱸ ᱟᱭᱢᱟ ᱞᱮᱠᱟᱱ ᱩᱛᱩ ᱡᱤᱱᱤᱥ ᱠᱚ ᱧᱟᱢᱚᱜ ᱜᱮᱭᱟ ᱵᱩᱨᱩ ᱠᱩᱸᱫᱽᱨᱤ ᱵᱩᱨᱩ ᱠᱟᱞᱞᱟ ᱠᱚ ᱧᱟᱢᱚᱜ ᱜᱮᱭᱟ, ᱚᱱᱟ ᱠᱚᱞᱮ ᱡᱚᱢ ᱜᱮᱭᱟ ᱱᱤᱛᱚᱜ ᱫᱚ᱾ ᱱᱮᱛᱟᱨ ᱫᱚ ᱩᱫ ᱠᱚ ᱧᱮᱞ ᱵᱮᱱ ᱧᱟᱢᱚᱜ ᱠᱟᱱᱟ, ᱩᱫ ᱠᱚᱦᱚᱸ ᱡᱚᱢ ᱵᱟᱲᱟ ᱦᱩᱭᱩᱜ ᱜᱮᱭᱟ᱾
ᱟᱞᱮ ᱥᱮᱱ ᱦᱚᱸ ᱩᱫ ᱠᱚᱫᱚ ᱵᱟᱹᱱᱩᱜᱼᱟ ᱯᱩᱴᱠᱟᱹ ᱠᱚ ᱦᱮᱸ ᱥᱮ, ᱟᱫᱚ ᱫᱚ ᱯᱮᱲᱟ ᱠᱚᱠᱚ ᱟᱹᱜᱩ ᱦᱚᱴᱚ ᱠᱟᱫ ᱞᱮᱭᱟ ᱠᱚ ᱦᱮᱸ ᱥᱮ ᱟᱨ ᱚᱱᱟ ᱠᱚ ᱡᱚᱢ ᱨᱮᱥᱮ ᱥᱚᱲᱮ ᱠᱟᱛᱮᱫ ᱟᱨ ᱵᱷᱟᱹᱡᱤ ᱞᱟᱫ ᱠᱟᱛᱮᱫ ᱟᱹᱰᱤ ᱱᱟᱯᱟᱭ ᱜᱮ ᱵᱩᱡᱷᱟᱜᱼᱟ ᱦᱮᱸᱥᱮ ᱡᱚᱢ ᱵᱟᱲᱟ ᱠᱟᱜ ᱜᱮᱭᱟᱵᱤᱱ ᱛᱚ ᱟᱵᱤᱱ ᱫᱚ ᱵᱟᱲᱟᱭ ᱜᱮᱭᱟᱵᱤᱱ ᱟᱹᱰᱤ ᱵᱷᱟᱜᱤ ᱡᱩᱛ ᱜᱮ ᱩᱫ ᱠᱚᱫᱚ ᱟᱨᱚ ᱫᱚᱢᱮᱜᱮ ᱥᱤᱵᱤᱞ ᱞᱤᱧᱟ ᱟᱨ ᱪᱮᱫ ᱤᱧ ᱞᱟᱹᱭᱟ ᱵᱩᱞᱩᱝ ᱩᱫ ᱠᱚ ᱟᱨ ᱪᱮᱫ ᱩᱫ ᱠᱚ ᱢᱮᱱᱟᱜᱼᱟ ᱦᱮᱸᱥᱮ ᱧᱩᱛᱩᱢ ᱫᱚ ᱵᱟᱞᱤᱧ ᱵᱟᱲᱟᱭᱟ
ᱟᱞᱮ ᱥᱮᱫᱢᱟ ᱱᱟᱢᱟᱞ ᱫᱤᱥᱚᱢ ᱛᱚ ᱟᱫᱚ ᱪᱮᱫ ᱞᱤᱧ ᱞᱟᱹᱭᱟ
ᱚᱱᱟ ᱠᱚᱫᱚ ᱥᱤᱡᱤᱱ ᱨᱮᱱᱟᱜ ᱡᱤᱱᱤᱥ ᱠᱟᱱᱟ ᱛᱚ ᱡᱚᱛᱚ ᱜᱮ ᱟᱹᱰᱤ ᱦᱟᱸ ᱵᱷᱟᱜᱤ ᱥᱤᱵᱤᱞ ᱛᱟᱦᱮᱸᱱᱟ ᱚᱱᱟ ᱠᱚᱫᱚ ᱡᱮᱦᱮᱛᱩ ᱱᱚᱣᱟ ᱠᱚ ᱡᱟᱦᱟᱸ ᱠᱚᱵᱚᱱ ᱵᱚᱱ ᱡᱚᱢ ᱮᱫᱟ ᱚᱱᱟ ᱯᱩᱨᱟᱹ ᱵᱟᱨᱚ ᱢᱟᱥ ᱵᱚᱱ ᱡᱚᱢ ᱜᱮᱭᱟ ᱠᱤᱱᱛᱩ ᱚᱱᱟ ᱠᱚᱫᱚ ᱢᱤᱫ ᱥᱤᱡᱤᱱ ᱜᱮ ᱦᱩᱭᱩᱜ ᱛᱟᱦᱮᱸᱱᱟ ᱚᱱᱟ ᱛᱟᱦᱮᱱ ᱛᱮ ᱟᱹᱰᱤ ᱥᱤᱵᱤᱞ ᱜᱮ ᱵᱩᱡᱷᱟᱹᱜᱼᱟ ᱥᱮ ᱥᱤᱵᱤᱞᱟ ᱦᱩᱸ
ᱛᱟᱦᱚᱞᱮ ᱱᱚᱣᱟ ᱡᱟᱹᱯᱩᱫ ᱠᱚᱨᱮ ᱦᱟᱹᱠᱩ ᱥᱟᱵ ᱠᱚᱵᱤᱱ ᱪᱟᱞᱟᱣ ᱵᱟᱲᱟ ᱟᱠᱟᱱᱟ ᱥᱮ ᱵᱟᱝ ᱛᱚᱵᱮ
ᱦᱟᱹᱠᱩ ᱥᱟᱵ ᱠᱚᱫᱚ ᱦᱟᱸᱜ ᱚᱱᱠᱟ ᱞᱮᱠᱟ ᱫᱚ ᱱᱤᱭᱟᱹ ᱚᱠᱛᱚ ᱫᱚ ᱟᱹᱛᱩ ᱚᱲᱟᱜ ᱨᱮᱫᱚ ᱵᱟᱹᱱᱩᱜ ᱟᱠᱟᱫ ᱞᱤᱧᱟᱹ ᱛᱷᱚᱲᱟ ᱵᱟᱡᱟᱨ ᱧᱚᱜ ᱥᱮᱫ ᱨᱮᱜᱮ ᱞᱤᱧ ᱛᱟᱦᱮᱱ ᱠᱟᱱᱟ ᱚᱱᱟ ᱠᱷᱟᱹᱛᱤᱨ ᱚᱱᱛᱮ ᱟᱫᱚ ᱟᱹᱛᱩ ᱚᱲᱟᱜ ᱪᱟᱞᱟᱣ ᱨᱩᱣᱟᱹᱲ ᱞᱮᱱᱠᱷᱟᱱ ᱫᱚ ᱥᱟᱵ ᱵᱟᱲᱟ ᱦᱩᱭᱩᱜ ᱜᱮᱭᱟ
ᱚᱸᱦᱚᱸ ᱟᱪᱪᱷᱟ ᱟᱞᱮ ᱟᱞᱮ ᱦᱚᱸ ᱱᱚᱝᱠᱟ ᱥᱟᱵ ᱵᱟᱲᱟᱭᱮᱫ ᱠᱚᱣᱟᱞᱮ ᱦᱮᱸᱥᱮ ᱱᱚᱣᱟ ᱡᱟᱹᱯᱩᱫ ᱨᱮᱜᱮ ᱦᱟᱹᱠᱩ ᱠᱚ ᱛᱟᱵᱚ ᱦᱚᱨᱚ ᱠᱚ ᱚᱱᱟ ᱦᱚᱨᱚ ᱫᱚ ᱵᱟᱝ ᱦᱚᱨᱚ ᱥᱟᱵ ᱦᱩᱭ ᱟᱠᱟᱱᱟ ᱩᱱᱠᱩ ᱠᱚ ᱥᱟᱵ ᱵᱟᱲᱟ ᱦᱩᱭ ᱟᱠᱟᱱᱟ ᱠᱩᱪᱞᱟᱹ ᱠᱚ ᱮᱢᱟᱱ ᱠᱟᱴᱠᱚᱢ ᱜᱚᱸᱜᱷᱟ ᱠᱚ ᱦᱮᱸᱥᱮ ᱥᱮ
ᱟᱫᱚ ᱟᱞᱮ ᱥᱮᱱ ᱢᱟ ᱱᱟᱢᱟᱞ ᱫᱤᱥᱚᱢ ᱛᱚ ᱟᱫᱚ ᱦᱟᱹᱠᱩ ᱫᱚᱞᱮ ᱧᱟᱢ ᱠᱚᱜᱮᱭᱟᱞᱮ ᱪᱟᱥ ᱫᱚ ᱵᱟᱹᱱᱩᱜᱼᱟ
ᱛᱚ ᱟᱯᱮ ᱥᱮᱱ ᱜᱮ ᱵᱤᱨ ᱫᱤᱥᱚᱢ ᱛᱚᱵᱮ ᱚᱠᱟᱞᱮᱠᱟ ᱡᱤᱵᱽ ᱡᱤᱭᱟᱹᱞᱤ ᱥᱮ ᱥᱮᱸᱫᱽᱨᱟ ᱠᱚ ᱪᱟᱜ ᱜᱮᱭᱟ
ᱦᱩᱸ ᱦᱩᱸ ᱟᱞᱮ ᱦᱚᱸ ᱥᱮᱸᱫᱽᱨᱟ ᱠᱚᱫᱚ ᱟᱹᱰᱤ ᱡᱟᱹᱥᱛᱤ ᱜᱮᱞᱮ ᱟᱹᱰᱤ ᱟᱹᱰᱤ ᱡᱟᱹᱥᱛᱤ ᱜᱮᱞᱮ ᱪᱟᱞᱟᱜ ᱛᱟᱦᱮᱸᱱ ᱜᱮᱭᱟ ᱥᱮᱸᱫᱽᱨᱟ ᱠᱚᱫᱚ ᱟᱫᱚ ᱟᱫᱚ ᱛᱤᱦᱤᱧ ᱜᱟᱯᱟ ᱦᱚᱸ ᱦᱟᱹᱠᱩ ᱠᱚᱫᱚ ᱵᱷᱟᱜᱤ ᱜᱮᱞᱮ ᱥᱟᱵ ᱠᱚᱣᱟ ᱠᱷᱮᱛ ᱠᱚᱨᱮ ᱦᱚᱸᱠᱚ ᱧᱟᱢᱚᱜ ᱜᱮᱭᱟ ᱛᱟᱨᱯᱚᱨᱮ ᱦᱟᱹᱠᱩ ᱞᱟᱫ ᱦᱟᱹᱠᱩ ᱞᱟᱜ ᱠᱟᱛᱮ ᱨᱟᱯᱟᱜ ᱠᱟᱛᱮ ᱥᱤᱯᱤ ᱟᱹᱰᱤ ᱟᱹᱰᱤ
ᱟᱨᱠᱤ ᱮᱠᱫᱚᱢ ᱮᱠᱫᱚᱢ ᱟᱨᱚ ᱵᱤᱥᱮᱥ ᱠᱟᱛᱮ ᱥᱟᱨᱡᱚᱢ ᱥᱟᱠᱟᱢ ᱨᱮ ᱟᱹᱰᱤ ᱮᱴᱟᱜ ᱜᱮ ᱵᱩᱡᱷᱟᱹᱜᱼᱟ ᱦᱤᱲᱤᱧ ᱵᱟᱹᱵᱤᱱ ᱦᱤᱲᱤᱧ ᱫᱟᱲᱮᱜ-ᱟ᱾ ᱟᱹᱵᱤᱱ ᱡᱩᱫᱤ ᱡᱤᱞ ᱯᱤᱴᱷᱟᱹᱭᱟ ᱵᱤᱱ ᱥᱮ ᱚᱱᱟ ᱠᱚ ᱥᱟᱠᱨᱟᱛ ᱥᱚᱢᱚᱭ ᱯᱤᱼᱼ ᱯᱤᱴᱷᱟᱹᱭ ᱫᱟᱠᱚ ᱚᱱᱠᱟ ᱪᱟᱯᱲᱟ ᱯᱤᱴᱷᱟᱹ ᱠᱚ ᱡᱟ ᱪᱮᱦᱨᱟ ᱵᱩᱡᱟᱹᱜ-ᱟ ᱵᱟᱝ ᱵᱟᱥ ᱠᱮ ᱭᱟᱜ ᱫᱚ ᱟᱨᱚ ᱟᱹᱰᱤ ᱱᱟᱯᱟᱭ ᱜᱮ ᱵᱩᱡᱷᱟᱹᱜ-ᱟ᱾
ᱦᱩᱸ ᱦᱩᱸ᱾
ᱦᱚᱸ ᱵᱟᱵᱤᱱ ᱦᱤᱲᱤᱧ ᱫᱟᱲᱮᱜ-ᱟ᱾
ᱟᱞᱮ ᱥᱮᱱ ᱢᱟ ᱠᱟᱭ ᱞᱟᱦᱟ ᱛᱮ ᱠᱟᱭᱨᱟ ᱥᱟᱠᱟᱢ ᱛᱮᱠᱚ ᱤᱭᱟᱹ ᱠᱮᱭᱟ ᱟᱫᱚ ᱟᱫᱚ ᱛᱟᱨᱯᱚᱨᱮ ᱠᱟᱭᱨᱟ ᱥᱟᱠᱟᱢ ᱯᱚᱨᱮ ᱟᱫᱚ ᱧᱮᱞ ᱦᱚᱭ ᱱᱟ ᱡᱮ ᱥᱟᱨᱡᱚᱢ ᱥᱟᱠᱟᱢ ᱡᱚᱢ ᱦᱩᱭᱩᱜ ᱠᱟᱱ ᱛᱤ ᱡᱚᱠᱷᱚᱱᱼᱼ ᱟᱫᱚ ᱛᱚᱠᱷᱚᱱ ᱧᱮᱞ ᱦᱩᱭᱩᱜᱼᱼ ᱚᱱᱟ ᱟᱹᱰᱤᱥ ᱱᱟᱯᱟᱭ ᱥᱮ ᱟᱹᱰᱤ ᱢᱟᱱᱮ ᱦᱮᱸ ᱥᱟᱫᱽ ᱠᱚ ᱦᱤᱡᱩᱜ ᱠᱟᱱᱟ ᱛᱚ᱾ ᱛᱤᱱᱟᱹᱜ ᱥᱟᱨᱡᱚᱢ ᱥᱟᱠᱟᱢ ᱛᱮᱜᱮ ᱞᱮ ᱯᱤᱴᱷᱟᱹᱭ ᱜᱮᱭᱟ ᱞᱮ ᱱᱮᱛᱟᱨ ᱫᱚ᱾
ᱟᱯᱮ ᱫᱚ ᱚᱱᱛᱮ ᱫᱚ ᱚᱱᱠᱟ ᱞᱮᱠᱟ ᱛᱮ ᱱᱟᱢᱟᱞ ᱫᱚ ᱫᱤᱥᱚᱢ ᱫᱚ ᱵᱤᱨ ᱠᱚᱫᱚ ᱵᱟᱱᱩᱜ ᱠᱟᱫᱟ ᱥᱟᱠᱟᱢ ᱚᱸᱭ ᱥᱟᱠᱟᱢ ᱠᱚᱫᱚ ᱟᱫᱚᱝ ᱪᱟᱞᱟᱣ ᱵᱟᱲᱟ ᱦᱩᱭ ᱟᱠᱟᱱ ᱜᱮᱭᱟ ᱪᱟᱞᱟᱣ ᱫᱚ ᱚᱱᱛᱮ᱾
ᱟ. ᱦᱟᱸᱜ ᱦᱳᱭ ᱦᱳᱭ᱾ ᱛᱟᱦᱚᱞᱮ ᱟᱯᱮ ᱥᱮᱱ ᱪᱤᱞᱤ ᱠᱩᱯᱮ ᱥᱮᱸᱫᱽᱨᱟ ᱵᱟᱲᱟ ᱠᱚᱣᱟ ᱛᱚᱵᱮ?
ᱥᱮᱸᱫᱽᱨᱟ ᱵᱟᱲᱟ ᱫᱚ ᱚᱱᱠᱟ ᱜᱮ ᱮᱸ ᱠᱩᱞᱟᱹᱭ ᱠᱚ ᱨᱩᱱᱰᱟᱹ ᱠᱚ ᱥᱚᱜᱚᱜᱼᱼ ᱠᱩ ᱛᱟᱨᱯᱚᱨᱮ ᱡᱟᱢᱵᱽᱲᱩ ᱠᱩ ᱛᱚᱨᱦᱚᱜ ᱠᱩ ᱚᱱᱠᱟ ᱞᱮ ᱥᱮᱸᱫᱽᱨᱟ ᱜᱮᱭᱟ ᱥᱩᱠᱼᱼ ᱥᱩᱠᱨᱤ ᱠᱚᱦᱚᱸᱞ ᱞᱮ ᱥᱮᱸᱫᱽᱨᱟ ᱠᱚ ᱜᱮᱭᱟ᱾
ᱚ ᱟᱯᱮ ᱥᱮᱱ ᱢᱟ ᱥᱩᱠᱨᱤ ᱠᱚ ᱦᱮᱸ ᱧᱟᱢᱚᱜ ᱜᱮᱭᱟ ᱠᱚ ᱡᱟᱹᱥᱛᱤ ᱠᱟᱛᱮᱜ᱾ ᱟᱞᱮ ᱥᱮᱱ ᱚᱝᱠᱟ ᱜᱩᱰᱩ ᱥᱟᱨᱜᱟ ᱛᱟᱯᱚᱨᱮ ᱪᱮᱬᱮ ᱛᱟᱯᱚᱨᱮ ᱨᱩᱱᱰᱟᱹ ᱠᱚ᱾ ᱟᱨ ᱪᱤᱞᱤ ᱵᱤᱱ ᱧᱟᱢ ᱠᱚᱣᱟ ᱟᱨ ᱪᱤᱞᱤ ᱦᱚᱸ ᱵᱟᱹᱵᱤᱱ ᱧᱟᱢ ᱠᱚᱣᱟ ᱦᱮᱸ ᱥᱮ ᱟᱨ ᱦᱟᱠᱚ ᱠᱚᱜᱮ ᱞᱮ ᱧᱟᱢ ᱵᱟᱲᱟ ᱠᱚᱣᱟ ᱟᱞᱮ ᱥᱮᱱ ᱫᱚ᱾ ᱟᱨ ᱦᱟᱠᱚ ᱱᱮᱛᱟᱨ ᱟᱹᱰᱤ ᱡᱟᱹᱥᱛᱤ ᱠᱚᱢ ᱜᱮᱠᱚ ᱧᱟᱢᱚᱜ ᱠᱟᱱᱟ ᱦᱮᱸ ᱥᱮ ᱟᱹᱵᱤᱱ ᱧᱮᱞ ᱵᱤᱱ ᱥᱮ ᱞᱟᱦᱟᱼᱼ ᱛᱮ ᱚᱱᱠᱟ ᱥᱟᱨᱵᱤᱥ ᱠᱚᱨᱮ ᱱᱟᱜ ᱤᱭᱟᱹ ᱵᱟᱝ ᱛᱟᱦᱮᱸ ᱠᱟᱱᱟ, ᱞᱟᱦᱟ ᱛᱮ ᱚᱱᱠᱟ ᱵᱟᱠᱚ ᱮᱢ ᱠᱮᱭᱟ ᱠᱷᱮᱛ ᱠᱚᱨᱮ ᱱᱮᱛᱟᱨ ᱢᱟ ᱧᱮᱞᱚᱜ ᱠᱟᱱᱟ ᱡᱟᱹᱥᱛᱤ᱾ ᱠᱷᱮᱛ ᱠᱚᱨᱮ ᱚᱱᱠᱟ ᱥᱟᱨᱵᱤᱥ ᱠᱚ ᱮᱢᱮᱭᱟ ᱠᱚ ᱦᱮᱸ ᱥᱮ᱾ ᱟᱫᱚ ᱤᱱᱟᱹ ᱠᱟᱛᱮ ᱡᱟᱦᱟᱸᱭ ᱩᱱᱠᱩᱼᱼ ᱠᱟᱴᱠᱚᱢ ᱜᱚᱝᱜᱷᱟ ᱠᱚ ᱥᱮ ᱦᱟᱠᱚ ᱠᱚ ᱡᱟᱦᱟᱸᱭ ᱵᱷᱩᱜᱟᱹᱜ ᱨᱮᱠᱚ ᱵᱚᱞᱚᱱᱟ᱾ ᱚᱱᱮᱼᱼ ᱪᱮᱜ ᱠᱚ ᱞᱟᱹᱭᱟ ᱚᱱᱮ ᱟᱥᱯᱷᱩᱲᱤᱭᱟᱹ ᱥᱚᱢᱚᱭ ᱠᱚ ᱡᱚᱢ ᱵᱟᱲᱟ ᱠᱚᱣᱟ ᱛᱚ᱾ ᱟᱫᱚ ᱩᱱ ᱡᱚᱠ ᱠᱷᱚᱱ ᱚᱱᱟ ᱤᱭᱟᱹ ᱨᱮᱠᱚ ᱵᱚᱞᱚᱱᱟ ᱵᱷᱩᱜᱟᱹᱜ ᱠᱚᱨᱮ, ᱟᱫᱚ ᱚᱱᱟ ᱟᱵᱚ ᱥᱟᱨᱵᱤᱥ ᱵᱚᱱ ᱮᱢᱟᱜ ᱠᱟᱱᱟ᱾ ᱚᱱᱟᱼᱼ ᱠᱚᱨᱮ ᱟᱨᱚ ᱢᱟᱱᱮ ᱯᱨᱚᱵᱷᱟᱵᱽ ᱧᱩᱨᱩᱜ ᱠᱟᱱᱟ ᱦᱮᱸ ᱥᱮ, ᱚᱱᱟᱛᱮ ᱟᱵᱚ ᱦᱚᱸᱵᱚ ᱜᱩᱡᱩᱜ ᱠᱟᱱᱟ᱾ ᱠᱚ ᱫᱚ ᱱᱮᱛᱟᱨ ᱦᱟᱠᱩ ᱠᱚ ᱟᱹᱰᱤ ᱠᱚᱢ ᱠᱚ ᱧᱟᱢᱚᱜ ᱠᱟᱱᱟ᱾
ᱟᱫᱚ ᱧᱮᱞ ᱵᱮᱱ ᱱᱤᱛᱟᱨ ᱡᱟᱦᱟᱸ ᱛᱤᱱᱟᱹᱜ ᱞᱟᱦᱟ ᱛᱮ ᱠᱷᱚᱡ ᱡᱟᱦᱟᱸ ᱛᱤᱱᱟᱹᱜ ᱡᱤᱱᱤᱥ ᱜᱮ ᱡᱟᱦᱟᱸ ᱞᱮᱠᱟ ᱱᱟᱜ ᱜᱮ ᱟᱸ ᱦᱩᱭᱩᱜ ᱠᱟᱱ ᱛᱟᱦᱮᱸᱱ ᱱᱤᱛᱟᱨ ᱫᱚ ᱠᱤᱱᱛᱩ ᱫᱤᱱ ᱫᱤᱱ ᱛᱮ ᱟᱹᱰᱤ ᱜᱮ ᱮᱸ ᱠᱚᱢ ᱠᱚᱢ ᱤᱫᱤᱜ ᱠᱟᱱᱟ, ᱪᱟᱥ ᱵᱟᱥ ᱦᱚᱸ ᱠᱚᱢ ᱟᱠᱟᱱᱟ᱾ ᱛᱟᱯᱚᱨᱮ ᱟᱵᱮᱱ ᱠᱩ ᱦᱮᱸ ᱡᱤᱵᱽ ᱡᱤᱭᱟᱹᱞᱤ ᱠᱚᱦᱚᱸ ᱛᱟᱯᱚᱨᱮ ᱩᱱᱠᱩ ᱦᱟᱠᱩ ᱠᱚᱦᱚᱸ ᱱᱟᱜ ᱥᱟᱨ ᱠᱚ ᱮᱢ ᱠᱷᱟᱹᱛᱤᱨ ᱟᱛᱮᱱ ᱩᱱᱠᱩ ᱴᱷᱮᱱ ᱯᱨᱚᱵᱷᱟᱵᱽ ᱯᱟᱲᱟᱜ ᱟᱱ ᱛᱮᱠᱩ ᱜᱚᱡᱚᱜ ᱠᱟᱱᱟ, ᱡᱟᱦᱟᱸ ᱱᱟᱜ ᱡᱤᱱᱤᱥ ᱜᱮ ᱟᱹᱰᱤ ᱜᱟᱱ ᱜᱮ ᱠᱚᱢ ᱟᱠᱟᱱ ᱛᱮ ᱱᱚᱝᱠᱟ ᱦᱩᱭᱩᱜ
ᱰᱟᱝᱨᱤ ᱠᱚᱦᱚᱸ ᱧᱮᱞᱚᱜ ᱠᱟᱱᱟ ᱠᱚ ᱦᱮᱸ ᱥᱮ᱾ ᱟᱞᱮ ᱥᱮᱱ ᱢᱟ ᱞᱟᱦᱟ ᱛᱮ ᱢᱤᱫ ᱫᱷᱟᱣ ᱜᱮ ᱪᱟᱥ ᱦᱩᱭ ᱠᱚᱜ-ᱟ, ᱛᱟᱯᱚᱨᱮ ᱟᱫᱚ ᱠᱷᱚᱨᱟ ᱠᱚᱨᱮ ᱫᱚ ᱵᱟᱠᱚ ᱪᱟᱥ ᱠᱮᱭᱟ, ᱜᱷᱟᱸᱥ ᱛᱮ ᱯᱮᱨᱮᱡ ᱛᱟᱦᱮᱸ ᱠᱚᱜ-ᱟ ᱦᱮᱸ ᱥᱮ᱾ ᱟᱫᱚᱼᱼ ᱡᱚᱢ ᱵᱟᱲᱟ ᱠᱮᱭᱟ ᱠᱚ, ᱟᱫᱚ ᱱᱮᱛᱟᱨ ᱢᱟ ᱟᱞᱮ ᱥᱮᱱ ᱢᱟ ᱰᱟᱹᱝᱨᱤ ᱦᱚᱸ ᱠᱚᱢ ᱠᱚ ᱧᱮᱞᱚᱜ ᱠᱟᱱᱟ᱾ ᱟᱫᱚ ᱠᱷᱚᱲ ᱜᱮ ᱠᱚ ᱮᱢᱟ ᱠᱚᱣᱟ ᱟᱞᱮ ᱥᱮᱱ, ᱢᱟᱱᱮ ᱪᱮᱜ ᱞᱤᱧ ᱞᱟᱹᱭᱟ ᱫᱟᱭᱟ ᱜᱮᱵᱤᱱ ᱵᱩᱡᱷᱟᱹᱣᱟ᱾ ᱠᱷᱚᱲ ᱡᱤ